ᱩᱸᱦᱩᱸᱜ᱾
ᱦᱮᱞᱳ ᱜᱚᱝᱠᱮ᱾
ᱡᱚᱦᱟᱨ ᱜᱮ᱾
ᱦᱮᱸ ᱡᱚᱦᱟᱨ ᱜᱮ, ᱡᱚᱦᱟᱨ ᱜᱮ ᱱᱚᱣᱟ ᱦᱮᱸ ᱡᱚᱦᱟᱨ ᱜᱮ᱾
ᱟᱫᱚ ᱡᱟᱠ ᱟᱻ ᱟᱫᱚ ᱱᱤᱛᱳᱜ ᱫᱚ ᱦᱟᱸᱜ ᱪᱮᱫ ᱞᱮᱠᱟ ᱛᱟᱦᱞᱮᱵᱮᱱ ᱱᱤᱛᱳᱜ ᱫᱚ ᱪᱮᱫ ᱠᱚᱵᱮᱱ ᱪᱤᱠᱟᱹᱭᱫᱟ?
ᱦᱮᱸ ᱟᱹᱞᱤᱧ ᱫᱚ ᱦᱟᱸᱜ ᱚᱱᱠᱟ ᱫᱚ ᱱᱤᱛ ᱫᱚ ᱦᱟᱸᱜ ᱡᱟᱠ ᱚᱲᱟᱜ ᱠᱚᱨᱮ ᱜᱮ ᱢᱮᱱᱟᱜ ᱞᱤᱧᱟᱹ ᱦᱟᱸᱜ ᱦᱮᱸ᱾
ᱚ, ᱠᱟᱲᱟ ᱜᱩᱯᱤ ᱫᱚ ᱟᱹᱣᱨᱤ ᱵᱮᱱ ᱪᱟᱞᱟᱜ-ᱟ ᱥᱮ?
ᱵᱟ ᱵᱟ, ᱠᱟᱲᱟ ᱠᱟᱲᱟ ᱜᱩᱯᱤ ᱠᱷᱚᱱᱜᱮ ᱠᱟᱹᱴᱤᱡ ᱚᱲᱟᱜ ᱠᱚᱞᱤᱧ ᱦᱮᱡ ᱜᱚᱫ ᱠᱟᱱᱟ᱾ ᱠᱟᱱᱟ ᱦᱟᱸᱜ, ᱱᱟᱥᱮᱱᱟᱜ ᱞᱤᱧ ᱨᱩᱣᱟᱹᱲ ᱠᱟᱱᱟ ᱦᱟᱸᱜ ᱦᱮᱸ ᱱᱟᱥᱮᱱᱟᱜ ᱞᱤᱧ ᱚᱱᱠᱟ ᱫᱟᱜ ᱦᱩᱸ᱾ ᱦᱩᱸ ᱦᱩᱸ ᱦᱩᱸ᱾
ᱡᱟᱠ ᱟᱹᱰᱤ ᱜᱮ ᱱᱟᱯᱟᱭ ᱠᱟᱛᱷᱟ, ᱛᱟᱦᱞᱮ ᱱᱮᱥᱫᱚ ᱫᱟᱜ ᱨᱤᱢᱤᱞ ᱠᱚᱫᱚ ᱵᱟᱭ ᱧᱮᱞᱚᱜ ᱠᱟᱱᱟ ᱟᱫᱚ ᱪᱮᱫ?
ᱦᱮᱸ, ᱚᱱᱠᱟ ᱫᱚ ᱦᱟᱸᱜ ᱫᱟᱜ ᱨᱤᱢᱤᱞ ᱫᱚ ᱵᱟᱭ ᱧᱮᱞᱚᱜ ᱠᱟᱱᱟ ᱠᱤᱱᱛᱩ ᱜᱚᱨᱚᱢ ᱫᱚ ᱟᱹᱰᱤ ᱜᱮ ᱵᱩᱡᱷᱟᱹᱜ ᱠᱟᱱᱟ ᱦᱟᱸᱜ᱾
ᱦᱩᱸ, ᱨᱤᱢᱤᱞ ᱨᱤᱢᱤᱞ ᱵᱩᱡᱷᱟᱹᱜ ᱠᱟᱱᱟ ᱫᱮᱠᱷᱟ ᱡᱟᱠ ᱪᱤᱠᱟᱹᱭ ᱫᱟᱭ ᱧᱤᱫᱟᱹ ᱠᱚᱛᱮ ᱧᱩᱨᱩᱜ ᱠᱷᱟᱱ᱾
ᱦᱩᱸ ᱦᱩᱸ ᱦᱩᱸ᱾
ᱟᱫᱚ ᱡᱟᱠ ᱚᱱᱟ ᱜᱮ ᱜᱟᱞᱢᱟᱨᱟᱣ ᱠᱚᱫᱚ ᱟᱹᱰᱤ ᱟᱹᱰᱤ ᱞᱟᱝ ᱜᱚᱞᱯᱷᱚ ᱠᱮᱫᱟ, ᱟᱨ ᱱᱤᱛ ᱦᱚᱸ ᱟᱞᱟᱝᱟᱜ ᱱᱮᱛᱟᱨ ᱡᱟᱦᱟᱸᱜᱮ ᱟᱵᱮᱱ ᱢᱤᱴᱤᱡ ᱩᱸ ᱵᱮᱱ ᱵᱟᱲᱟᱭᱟ, ᱟᱵᱚᱣᱟᱜ ᱡᱟᱠᱜᱮ ᱯᱟᱛᱟ ᱯᱚᱨᱚᱵᱽ, ᱵᱚᱸᱜᱟ ᱵᱩᱨᱩ, ᱡᱟᱠ ᱜᱮ ᱢᱤᱫᱴᱟᱝ ᱟᱵᱚᱣᱟᱜ ᱚᱱᱟ ᱠᱚ ᱱᱤᱭᱮ ᱡᱟᱦᱟᱸᱴᱟᱜ ᱟᱵᱮᱱᱟᱜ ᱠᱤᱪᱷᱩ ᱵᱟᱲᱟᱭ ᱢᱮᱱᱟᱜ-ᱟ ᱚᱱᱟ ᱠᱚ ᱪᱤᱛᱟᱹᱨ ᱞᱟᱹᱭᱵᱮᱱ ᱥᱮ᱾
ᱟᱡᱟᱴ, ᱮᱱ ᱮᱠᱫᱚᱢ ᱮᱠᱫᱚᱢ ᱦᱮᱸ ᱮᱠᱫᱚᱢ ᱮᱸᱜ ᱚᱵᱚᱥᱥᱳᱭ ᱜᱚᱝᱠᱮ ᱛᱟᱠᱚ ᱡᱟᱦᱟᱸ ᱚᱠᱛᱚ ᱠᱚ ᱮᱢ ᱟᱠᱟᱱᱟ ᱤᱱᱟᱹᱜ ᱩᱰᱟᱹᱝ ᱨᱮᱜᱮ ᱦᱳᱭ ᱛᱚ, ᱦᱩᱰᱤᱧ ᱢᱟᱪᱷᱟ ᱡᱟᱦᱟᱸ ᱞᱟᱝ ᱜᱟᱯᱟᱞ ᱢᱟᱨᱟᱨᱟᱣᱟ ᱱᱚᱣᱟ ᱫᱚ ᱟᱹᱰᱤ ᱵᱷᱟᱹᱜᱤᱭᱟ ᱦᱮᱸ᱾ ᱟᱪᱪᱷᱟ ᱜᱚᱝᱠᱮ ᱡᱚᱠᱷᱚᱱ ᱟᱵᱮᱱ ᱦᱮᱸ᱾ ᱦᱮᱸ ᱟᱪᱪᱷᱟ ᱜᱚᱝᱠᱮ ᱟᱵᱮᱱ ᱡᱚᱠᱷᱚᱱ ᱱᱚᱜ ᱚᱚᱭ ᱯᱟᱛᱟ ᱠᱚ ᱱᱤᱭᱟᱹ ᱠᱤᱪᱷᱩ ᱵᱤᱱ ᱨᱚᱲ ᱨᱟᱠᱟᱵ ᱜᱚᱫ ᱠᱮᱫᱟ᱾
ᱦᱩᱸ᱾
ᱟᱵᱚᱜ ᱦᱮᱸ ᱟᱵᱚ ᱱᱚᱜᱼᱚ ᱱᱚᱣᱟ ᱡᱮ ᱢᱟᱹᱱᱢᱤ ᱡᱚᱱᱚᱢ ᱨᱮ ᱱᱚᱜᱼᱚᱭ ᱟᱵᱚᱣᱟᱜ ᱦᱚᱭ ᱡᱤᱣᱤ ᱦᱟᱥᱟ ᱦᱚᱲᱢᱚ ᱱᱚᱣᱟ ᱢᱟᱹᱱᱢᱤ ᱡᱚᱱᱚᱢ ᱨᱮ ᱟᱵᱚ ᱟᱹᱰᱤᱜᱮ ᱟᱹᱫᱩᱠ ᱥᱚᱢᱚᱭ ᱫᱩᱠ ᱫᱩᱠ ᱵᱚᱱ ᱛᱟᱦᱮᱱ ᱜᱮᱭᱟ, ᱥᱟᱶᱛᱮ ᱱᱚᱣᱟ ᱵᱷᱤᱛᱤᱨ ᱨᱮ- ᱜᱮ ᱱᱚᱜᱼᱚᱭ, ᱱᱚᱜᱼᱚ ᱱᱚᱣᱟ ᱵᱟᱨᱚᱴᱤ ᱢᱟᱥ ᱵᱷᱤᱛᱤᱨ ᱨᱮᱜᱮ ᱟᱵᱚ ᱱᱚᱣᱟ ᱵᱷᱤᱛᱤᱨ ᱨᱮ ᱠᱤᱪᱷᱩ ᱮᱸ ᱨᱟᱹᱥᱠᱟᱹᱜ ᱨᱮᱱᱟᱜ ᱵᱚᱱ ᱪᱮᱥᱴᱟᱭᱟ ᱥᱮ ᱨᱟᱹᱥᱠᱟᱹ ᱦᱩᱭᱩᱜ ᱢᱟᱱᱮ ᱚᱱᱠᱟ ᱯᱟᱛᱟ ᱵᱚᱱ ᱦᱩᱭ ᱦᱚᱪᱚᱭ ᱜᱮᱭᱟ, ᱥᱮ ᱯᱟᱛ- ᱛᱟ ᱯᱚᱨᱚᱵᱽ ᱠᱚ ᱟᱹᱛᱩ ᱠᱚᱨᱮ, ᱦᱮᱸ ᱦᱮᱸ᱾ ᱟᱪᱪᱷᱟ ᱱᱚᱜᱼᱚᱭ ᱡᱮ ᱵᱟᱦᱟ ᱠᱚ ᱦᱩᱭᱩᱜᱼᱟ, ᱵᱟᱦᱟ, ᱥᱚᱨᱦᱟᱭ, ᱠᱟᱨᱟᱢ ᱮᱢᱟᱱ ᱛᱮᱢᱟᱱ ᱠᱚ ᱟᱹᱰᱤᱜᱟᱱ ᱢᱮᱱᱟᱜ ᱛᱟᱵᱚᱱᱟ ᱟᱵᱚᱣᱟᱜ ᱦᱮᱸ ᱤᱱᱟᱹ ᱵᱷᱤᱛᱤᱨ ᱨᱮ ᱟᱹᱞᱤᱧ ᱡᱟᱠ ᱪᱤᱱᱛᱟᱹ ᱵᱷᱟᱵᱽᱱᱟ ᱛᱮᱞᱤᱧ ᱧᱟᱢ ᱟᱠᱟᱫᱟ ᱥᱮ ᱡᱟᱦᱟᱸ ᱠᱚ ᱞᱟᱹᱭ ᱟᱹᱜᱩ ᱠᱟᱫᱟ ᱡᱮ ᱟᱵᱚᱣᱟᱜ ᱫᱚ ᱡᱚᱛᱚ ᱢᱟᱱᱮ ᱢᱟᱨᱟᱝ ᱯᱚᱨᱚᱵᱽ ᱦᱤᱥᱟᱹᱵᱽ ᱛᱮᱫᱚ ᱦᱟᱸᱜ ᱵᱟᱦᱟ ᱟᱨ ᱥᱚᱨᱦᱟᱭ ᱢᱮᱱᱛᱮ ᱵᱚᱱ ᱢᱟᱱᱟᱣ ᱵᱟᱛᱟᱣᱟ᱾ ᱦᱩᱸ? ᱟᱫᱚ ᱱᱚᱜᱼᱚᱭ ᱱᱚᱣᱟ ᱵᱟᱦᱟ ᱟᱨ ᱥᱚᱨᱦᱟᱭ ᱱᱤᱭᱟᱹ ᱠᱟᱹᱴᱤᱡ ᱱᱚᱜᱼᱚᱼᱱᱚᱣᱟ ᱛᱮᱦᱤᱧ ᱜᱮᱞᱟᱝ ᱜᱳᱞᱯᱷ ᱜᱟᱯᱟᱞᱢᱟᱨᱟᱣ ᱞᱮᱠᱷᱟᱡ ᱡᱟᱹᱱᱤᱡ ᱟᱹᱰᱤ ᱵᱷᱟᱹᱜᱤ ᱠᱚᱜ ᱼᱟ ᱱᱤᱭᱟᱹ ᱚᱠᱛᱚ ᱨᱮᱫᱚ ᱦᱟᱸᱜ ᱦᱮᱸ᱾
ᱪᱮᱫ ᱞᱮᱠᱟ ᱢᱮᱱᱟᱜᱼᱟ, ᱟᱹᱵᱤᱱ ᱥᱮᱱᱟᱜ ᱪᱮᱫ ᱞᱮᱠᱟ ᱟᱨ ᱜᱚᱝᱠᱮ ᱟᱹᱞᱤᱧ ᱦᱚᱸ
ᱦᱮᱸ ᱜᱚᱝᱠᱮ ᱛᱟᱦᱮᱞᱮ ᱟᱹᱞᱤᱧ ᱥᱮᱱᱟᱜ ᱦᱟᱸᱜ ᱮᱛᱚᱦᱚᱵ ᱫᱟ ᱞᱤᱧ ᱦᱮᱸ?
ᱦᱳᱭ ᱮᱛᱚᱦᱚ-
ᱟᱹᱞᱤᱧ ᱯᱳᱭᱞᱳ ᱛᱮᱫᱚ ᱦᱟᱸᱜ ᱥᱚᱦᱨᱟᱭ ᱱᱤᱭᱮ ᱜᱮᱞᱤᱧ ᱮᱦᱚᱵ ᱮᱫᱟ ᱦᱮᱸ, ᱥᱚᱨᱦᱟᱭ ᱫᱚ ᱦᱟᱸᱜ ᱠᱚ ᱞᱟᱹᱭ ᱟᱠᱟᱫᱟ ᱚᱱᱮ ᱛᱚᱻᱵᱼᱯᱮ ᱥᱚᱨᱦᱟᱭ ᱯᱚᱨᱚᱵᱽ ᱫᱚ ᱦᱟᱹᱛᱤ ᱞᱮᱠᱟᱱ ᱯᱚᱨᱚᱵᱽ ᱠᱟᱱ ᱛᱟᱵᱚᱱᱟ,
ᱦᱮᱸ ᱜᱚᱝ ᱚᱱᱟ ᱜᱮ᱾
ᱦᱮᱸ ᱟᱫᱚ ᱱᱚᱜᱼᱚᱭ ᱡᱮ ᱥᱚᱨᱦᱟᱭ ᱫᱚ ᱢᱟᱱᱮ ᱢᱚᱬᱮ ᱥᱤᱧ ᱢᱚᱬᱮ ᱧᱤᱫᱟᱹ ᱚᱸᱠᱟ ᱦᱟᱯᱲᱟᱢ ᱠᱚᱠᱚ ᱞᱟᱹᱭ ᱟᱹᱜᱩ ᱟᱠᱟᱫᱟ ᱥᱮᱠᱚ ᱫᱚᱦᱚ ᱟᱹᱜᱩ ᱞᱮᱫᱟ, ᱟᱫᱚᱜ ᱟᱞᱮ ᱴᱷᱮᱱ ᱦᱚᱸ ᱥᱚᱨᱦᱟᱭ ᱫᱚ ᱚᱱᱠᱟ ᱡᱟᱠ ᱡᱚᱢᱚᱠ ᱢᱟᱱᱮ ᱟᱹᱰᱤ ᱡᱟᱠ ᱡᱚᱢᱚᱠ ᱜᱮ ᱦᱩᱭᱩᱜ ᱠᱟᱱᱟ, ᱟᱹᱰᱤ ᱨᱟᱹᱥ- ᱠᱟᱹ ᱥᱟᱞᱟᱜ ᱡᱟᱠ ᱡᱚᱢᱚᱠ ᱜᱮᱜᱮᱞᱮ ᱠᱚᱨᱟᱣ ᱮᱫᱟ, ᱢᱮᱱᱠᱷᱟᱱ ᱚᱱᱮ ᱡᱮ ᱢᱚᱬᱮ ᱥᱤᱧ ᱢᱚᱬᱮ ᱧᱤᱫᱟᱹ ᱮᱱᱮ ᱤᱱᱟᱹ ᱛᱮᱜ ᱠᱤᱪᱷᱩ ᱞᱮ ᱠᱚᱢ ᱟᱠᱟᱫᱟ᱾ ᱟᱹᱵᱤᱱ ᱵᱤᱱ ᱟᱸᱡᱚᱢ ᱮᱫᱟ ᱜᱚᱝᱠᱮ ᱟᱹᱞᱤᱧᱟᱜ ᱟᱲᱟᱝ?
ᱮᱠᱫᱚᱢ
ᱦᱮᱸᱦ ᱟᱵᱮᱱ ᱦᱚᱭᱛᱳᱵᱼᱟᱸ, ᱮᱸᱦ
ᱟᱹᱞᱤᱧ ᱫᱷᱮᱭᱟᱱ ᱨᱮ ᱢᱮᱱᱟᱜ ᱞᱤᱧᱟᱹ, ᱟᱫᱚ ᱟᱸᱡᱚᱢ ᱮᱫᱟ ᱵᱮᱱ ᱟᱵᱮᱱ ᱟᱵᱮᱱ ᱡᱚᱠᱷᱚᱱ ᱵᱮᱱ ᱨᱚᱯᱚᱨᱚ ᱠᱟᱱ- ᱠᱟᱛᱷᱟ ᱵᱮᱱ ᱞᱟᱹᱭᱼᱟ ᱥᱮ ᱛᱚᱠᱷᱚᱱ ᱫᱚ ᱟᱹᱞᱤᱧ ᱫᱚ ᱛᱷᱤᱨ ᱛᱟᱦᱮᱸᱱ ᱞᱟᱜᱟᱜᱼᱟ᱾ ᱛᱟᱦᱮᱞᱮ ᱟᱵᱚᱣᱟᱜ ᱱᱚᱣᱟ ᱡᱟᱦᱟᱸ ᱢᱮᱱᱟᱜᱼᱟ ᱱᱚᱣᱟ ᱨᱮᱭᱟᱜ ᱡᱟᱦᱟᱸ ᱟᱵᱚᱣᱟᱜ ᱥᱤᱥᱴᱮᱢ ᱱᱚᱣᱟ ᱪᱮᱛᱟᱱ ᱨᱮ ᱟᱵᱚᱣᱟᱜ ᱵᱷᱟᱹᱜᱤ ᱴᱷᱤᱠ ᱱᱚᱣᱟ ᱤᱭᱟᱹ ᱦᱤᱡᱩᱜᱼᱟ ᱟᱵᱮᱱᱟᱜ᱾
ᱦᱮᱸ ᱦᱮᱸ, ᱦᱮᱸ ᱦᱮᱸ ᱦᱮᱸ᱾
ᱟᱹᱞᱤᱧ ᱡᱚᱠᱷᱚᱱ ᱞᱤᱧ ᱨᱚᱲᱼᱟ ᱛᱚᱠᱷᱚᱱ ᱫᱚ ᱟᱵᱮᱱ ᱟᱸᱡᱚᱢ ᱞᱟᱜᱟᱣ ᱵᱮᱱᱟ ᱟᱫᱚ ᱛᱷᱤᱨ-
ᱮᱸ ᱻᱦᱮᱸᱜ, ᱮᱸ ᱦᱮᱸᱜ, ᱮᱠᱛ ᱦᱩᱸ ᱦᱩᱸ ᱱᱚᱜᱼᱚᱭ ᱡᱮ ᱢᱚᱬᱮ ᱥᱤᱧ ᱢᱚᱬᱮ ᱧᱤᱫᱟᱹ ᱡᱟᱦᱟᱸ ᱠᱟᱱᱟ ᱚᱱᱟ ᱠᱷᱚᱡ ᱫᱚ ᱠᱤᱪᱷᱩ ᱞᱮ ᱠᱚᱢ ᱟᱠᱟᱫᱟ ᱢᱟᱱᱮ ᱯᱩᱱ ᱥᱤᱧ ᱯᱩᱱ ᱧᱤᱫᱟᱹ ᱦᱟᱸᱜ ᱚᱸᱠᱟ ᱞᱮ ᱥᱮᱴᱮᱨ ᱦᱮᱜ ᱪᱚ ᱠᱟᱫᱟ ᱢᱟᱱᱮ ᱪᱤᱠᱟᱹ ᱞᱮᱠᱟ ᱛᱮᱞᱮ ᱥᱮᱴᱮᱨ ᱚᱪᱚ ᱠᱟᱫᱟ ᱱᱤᱭᱟᱹ ᱫᱚ ᱢᱟᱱᱮ ᱟᱵᱚ ᱯᱮᱨᱟᱭ ᱟᱵᱚ ᱟᱹᱛᱩ ᱚᱲᱟᱜ ᱠᱚᱨᱮ ᱧᱮᱞ ᱠᱚᱵᱤᱱ, ᱱᱮᱛᱟᱨ ᱫᱚ ᱟᱵᱚ ᱠᱤᱪᱷᱩ ᱚᱞᱚᱜ ᱯᱟᱲᱦᱟᱜ ᱱᱤᱭᱟᱹ ᱵᱚᱱ ᱪᱤᱸᱛᱟᱹ ᱵᱷᱟᱵᱽᱱᱟ ᱭᱮᱫᱟ, ᱡᱟ ᱛᱮ ᱜᱤᱫᱟᱹᱨ ᱠᱚ ᱚᱞᱚᱜ ᱯᱟᱲᱦᱟᱜ ᱢᱟ ᱠᱤᱪᱷᱩ ᱥᱤᱠᱷᱱᱟᱹᱛᱼᱚᱜ ᱢᱟᱠᱚ ᱦᱮᱸ ᱥᱮ᱾ ᱟᱫᱚ ᱚᱱᱟ ᱤᱠᱟᱹᱡᱽ ᱛᱮ ᱮᱸᱻ ᱱᱮᱛᱟᱨ ᱫᱚ ᱜᱤᱫᱽᱨᱟᱹ ᱠᱚᱦᱚᱸ ᱥᱮ ᱚᱱᱠᱟ ᱢᱟᱹᱭ ᱵᱟᱹᱵᱩ ᱛᱮᱠᱚ ᱦᱚᱸ ᱤᱥᱠᱩᱞ ᱠᱚᱞᱮᱡᱽ ᱠᱚᱵᱚᱱ ᱵᱷᱮᱡᱟ ᱠᱚᱠᱚ ᱠᱟᱱᱟ, ᱤᱱᱟᱹ ᱚᱠᱛᱚ ᱨᱮ ᱩᱱᱠᱩ ᱵᱟᱝᱠᱚ ᱥᱮᱴᱮᱨ ᱫᱟᱲᱮᱭᱟᱜ ᱠᱟᱱᱟ ᱠᱤᱱᱛᱩ ᱥᱮᱴᱮᱨᱚᱜ ᱠᱟᱱ ᱨᱮᱦᱚᱸ ᱠᱚ ᱦᱚᱭ- ᱛᱚ ᱫᱚᱥᱟᱨ ᱦᱤᱞᱳᱜ ᱟᱠᱚᱣᱟᱜ ᱵᱤᱱᱤᱰ ᱥᱮ ᱮᱠᱡᱟᱢ ᱛᱟᱦᱮᱸᱱ ᱠᱟᱱ ᱛᱟᱠᱚᱣᱟ, ᱵᱚᱝ ᱵᱷᱮᱡᱟ ᱠᱟᱠᱚ ᱠᱟᱱᱟ, ᱵᱟᱠᱷᱟᱡ ᱡᱟᱦᱟᱸᱭ ᱠᱚᱫᱚ ᱵᱟᱡᱟᱨ ᱥᱮᱜ ᱠᱟᱹᱢᱤ ᱡᱚᱝ ᱠᱚ ᱥᱮᱱᱚᱜ ᱠᱟᱱᱟ, ᱱᱮᱛᱟᱨ ᱫᱚ ᱯᱩᱭᱥᱟ ᱯᱟᱹᱛᱤ ᱨᱮᱱᱟᱜ ᱢᱤᱫᱴᱤᱡ ᱤᱭᱟᱹ ᱥᱤᱥᱴᱼᱮᱢ ᱥᱮᱴᱮᱨ ᱟᱠᱟᱱ ᱛᱟᱵᱚᱱᱟ᱾ ᱟᱨ ᱥᱟᱶᱛᱮ ᱡᱟᱦᱟᱸᱭ ᱠᱚᱫᱚ ᱪᱟᱹᱠᱨᱤ ᱫᱤᱥᱚᱢ ᱨᱮᱠᱚ ᱛᱟᱦᱮᱸᱱ ᱠᱟᱱᱟ, ᱪᱟᱹᱠᱨᱤ ᱠᱚ ᱥᱮᱴᱮᱨᱚᱜ ᱢᱟᱱᱮ ᱵᱟᱝᱠᱚ ᱪᱟᱹᱠᱨᱤ ᱠᱷᱟᱹᱛᱤᱨ ᱵᱟᱠᱚ ᱥᱮᱴᱮᱨ ᱫᱟᱲᱮᱭᱟᱜ ᱠᱟᱱᱟ᱾ ᱚᱱᱟᱛᱮ ᱢᱟᱱᱮ ᱯᱮᱲᱟ ᱠᱚᱦᱚᱸ ᱚᱱᱠᱟ ᱵᱟᱠᱚ ᱛᱟᱦᱮᱱ ᱠᱟᱱᱟ ᱛᱚ ᱛᱟᱦᱚᱞᱮ ᱚᱱᱟ ᱠᱷᱟᱹᱛᱤᱨ ᱚᱱᱮ ᱚᱱᱠᱟ ᱠᱤᱪᱷᱩ ᱞᱮ ᱠᱚᱢ ᱧᱚᱜ ᱠᱟᱫᱟ ᱠᱤᱱᱛᱩ ᱯᱩᱱ ᱥᱤᱧ ᱯᱩᱱ ᱧᱤᱫᱟᱹ ᱡᱟᱦᱟᱸ ᱦᱩᱭᱩᱜᱼᱟ᱾ ᱚᱱᱟ ᱫᱚ ᱟᱹᱰᱤ ᱨᱟᱹᱥᱠᱟᱹ ᱥᱟᱞᱟᱜ ᱡᱟᱠ ᱡᱚᱢᱚᱠ ᱦᱩᱭᱩᱜᱼᱟ᱾
ᱟᱪᱪᱷᱟ ᱚᱱᱟᱜᱮ ᱯᱩᱱ ᱥᱤᱧ ᱯᱩᱱ ᱧᱤᱫᱟᱹ ᱛᱟᱣ ᱟᱯᱮ ᱥᱮᱱ ᱫᱚ ᱦᱩᱭᱩᱜ ᱠᱟᱱ ᱜᱮᱭᱟ ᱟᱞᱮ ᱥᱮᱱ ᱢᱟ ᱦᱩᱭᱩᱜ ᱠᱟᱱᱟ ᱠᱤᱱᱛᱩ ᱟᱞᱮ ᱥᱮᱱᱟᱜ ᱠᱟᱹᱴᱤᱡ ᱜᱤᱧ ᱞᱟᱹᱭ ᱞᱮᱫᱟ ᱦᱮᱸ ᱢᱚᱬᱮ ᱥᱤᱧ ᱢᱚᱬᱮ ᱧᱤᱫᱟᱹ ᱜᱮᱠᱚ ᱥᱮᱫᱟᱭ ᱨᱮᱱ ᱦᱚᱲ ᱦᱟᱲᱟᱢ ᱠᱚ ᱥᱮ ᱰᱟᱰᱟ ᱦᱟᱲᱟᱢ ᱰᱤᱰᱤ ᱵᱩᱰᱷᱤ ᱰᱩᱰᱩ ᱵᱟ ᱛᱟᱠᱚᱣᱟᱜ ᱥᱚᱢᱚᱭ ᱨᱮᱫᱚ ᱟᱹᱰᱤ ᱡᱚᱢᱚᱠ ᱥᱚᱢᱚᱠ ᱱᱤᱛᱚᱜ ᱦᱚᱸ ᱡᱚᱢᱚᱠ ᱥᱚᱢᱚᱠ ᱥᱚᱦᱨᱟᱭ ᱦᱩᱭᱩᱜ ᱠᱟᱱᱟ ᱟᱞᱮ ᱴᱷᱮᱱ ᱦᱚᱸ ᱟᱫᱚ ᱚᱱᱮ ᱡᱮ ᱯᱩᱱ ᱧᱤᱫᱟᱹ ᱢᱚᱬᱮ ᱥᱤᱧ ᱢᱚᱬᱮ ᱧᱤᱫᱟᱹ ᱱᱚᱣᱟ ᱫᱚ ᱠᱟᱹᱴᱤᱡ ᱠᱚᱢ ᱟᱠᱟᱱ ᱜᱮᱭᱟ ᱟᱞᱮ ᱴᱷᱮᱱ ᱦᱚᱸ ᱦᱩᱸ ᱢᱟᱱᱮ ᱳᱭ ᱧᱤᱫᱟᱹ ᱫᱚ ᱯᱩᱨᱟᱹ ᱵᱟᱝᱠᱚ ᱯᱩᱨᱟᱹ ᱣᱮᱫᱟ ᱠᱤᱱᱛᱩ ᱧᱤᱫᱟᱹ ᱛᱚ ᱡᱚᱢ ᱵᱟᱲᱟ ᱥᱚᱢᱚᱭ ᱥᱮ ᱱᱚᱴᱟ ᱵᱟᱨᱚᱴᱟ ᱵᱟᱡᱟᱣ ᱮᱱᱟ ᱵᱟᱮᱡᱟᱭᱮᱱᱟ ᱮᱵᱮ ᱡᱷᱚᱛᱚᱤᱱ ᱧᱤᱫᱟᱹ ᱵᱮᱞᱟ ᱫᱚ ᱟᱵᱚ ᱫᱚ ᱡᱟᱹᱯᱤᱫ ᱦᱚᱸ ᱞᱟᱜᱟᱜᱼᱟ᱾ ᱵᱮᱸᱜᱮᱫ ᱠᱟᱛᱮᱫ ᱟᱵᱚ ᱫᱚᱯᱚᱛᱤᱜ ᱠᱟᱱᱟ ᱛᱟᱦᱚᱞᱮ ᱱᱚᱣᱟ ᱠᱚ ᱪᱤᱱᱛᱟᱟᱹ ᱵᱷᱟᱵᱱᱟ ᱥᱟᱶᱛᱮ ᱟᱵᱚᱣᱟᱜ ᱟᱹᱛᱩ ᱚᱲᱟᱜ ᱨᱮ ᱵᱚᱷᱩᱛ ᱠᱚ ᱯᱟᱲᱦᱟᱜ ᱠᱟᱱᱟ ᱵᱚᱱ ᱵᱚᱷᱩᱛ ᱯᱤᱫᱟᱹᱨ ᱠᱚ ᱦᱩᱰᱤᱧ ᱦᱩᱰᱤᱧ ᱢᱟᱹᱭ ᱵᱟᱹᱵᱩ ᱥᱤᱠᱷᱱᱟᱹᱛᱚᱜ ᱠᱟᱱᱟ ᱠᱚ ᱩᱱᱠᱩ ᱠᱚᱦᱚᱸ ᱠᱟᱹᱴᱤᱡ ᱚᱱᱮ ᱡᱮ ᱯᱚᱲᱟᱥᱩᱱᱟ ᱨᱮᱱᱟᱜ ᱴᱟᱭᱤᱢ ᱥᱚᱵᱫᱤᱱ ᱫᱚᱨᱠᱟᱨ ᱠᱤᱱᱛᱩ ᱚᱱᱟ ᱦᱚᱸ ᱠᱟᱹᱴᱤᱡ ᱢᱤᱫᱴᱟᱝ ᱨᱟᱹᱥᱠᱟᱹ ᱛᱟᱞᱟᱛᱮ ᱠᱟᱹᱴᱤᱡ ᱥᱚᱢᱚᱭ ᱠᱚ ᱧᱟᱢᱟ ᱯᱚᱨᱤᱠᱷᱟ ᱠᱚ ᱪᱟᱞᱟᱣᱱᱠᱷᱟᱱ ᱮᱠᱡᱟᱢ ᱠᱚ ᱪᱟᱞᱟᱣ ᱚᱱᱟ ᱠᱚ ᱠᱷᱮᱛᱨᱮ ᱠᱤᱪᱷᱩ ᱥᱩᱵᱤᱫᱷᱟᱜ ᱟᱠᱚ ᱟᱨ ᱚᱱᱟ ᱠᱚ ᱦᱚᱨᱚ ᱯᱮᱤᱭᱟᱹ ᱠᱚᱨᱮ ᱜᱮ ᱢᱤᱫᱴᱟᱝ ᱵᱟᱨᱭᱟ ᱯᱚᱨᱤᱠᱷᱟ ᱛᱟᱦᱮᱱ ᱥᱮᱴᱮᱨᱚᱜᱼᱟ ᱟᱫᱚ ᱚᱱᱟ ᱠᱚ ᱠᱷᱟᱹᱛᱤᱨ ᱛᱮᱜᱮ ᱟᱫᱚ ᱚᱱᱠᱟ ᱵᱷᱟᱵᱛᱮ ᱮᱱᱮᱡ ᱥᱮᱨᱮᱧ ᱡᱚᱢᱚᱠ ᱥᱚᱢᱩᱠ ᱪᱟᱞᱟᱜᱼᱟ ᱟᱨ ᱫᱤᱱ ᱵᱮᱲᱟ ᱫᱚ ᱜᱚᱴᱟ ᱫᱤᱱ ᱵᱮᱲᱟ ᱜᱮ ᱠᱚ ᱟᱨ ᱛᱟᱯᱚᱨᱮ ᱚᱱᱠᱟᱜᱮ ᱧᱤᱫᱟᱹ ᱵᱮᱲᱟ ᱫᱚ ᱡᱚᱢ ᱵᱟᱲᱟ ᱴᱟᱭᱤᱢ ᱠᱚᱛᱮ ᱫᱚ ᱟᱫᱚ ᱠᱚ ᱮᱭᱟᱹᱭ
ᱦᱭ ᱜᱮᱠ
ᱟᱹᱰᱤ ᱢᱚᱸᱡᱽ ᱡᱚᱢᱚᱠ ᱥᱚᱢᱟᱠ ᱥᱚᱦᱨᱟᱭ ᱯᱟᱨᱚᱢᱚᱜᱼᱟ ᱦᱮᱸ
ᱛᱟᱞᱦᱮ ᱜᱚᱝᱠᱮ ᱛᱟᱞᱦᱮ ᱵᱟᱦᱟ ᱵᱟᱦᱟ ᱫᱚ ᱟᱯᱮ ᱥᱮᱫ ᱪᱮᱫ ᱞᱮᱠᱟ ᱜᱚᱝᱠᱮ?
ᱵᱟᱦᱟ ᱫᱚ ᱟᱞᱮ ᱥᱮᱫ ᱦᱚᱸ ᱵᱟᱦᱟ ᱵᱚᱝᱜᱟ ᱦᱩᱭᱩᱜᱼᱟ ᱟᱹᱰᱤ ᱡᱚᱢᱟᱠ‌ ᱥᱚᱢᱚᱠ ᱜᱮ ᱟᱵᱚᱣᱟᱜ ᱡᱟᱦᱟ ᱞᱟᱦᱟ ᱨᱮᱫᱚ ᱡᱮᱢᱚᱱ ᱟᱵᱚᱨᱮᱱ ᱡᱟᱦᱟᱸ ᱛᱤᱱᱟᱹᱜ ᱯᱮᱲᱟ ᱯᱟᱹᱨᱣᱟᱹ ᱡᱮᱢᱚᱱ ᱟᱵᱚ ᱨᱮᱱ ᱵᱳᱱ ᱠᱚ ᱟᱵᱚᱱ ᱨᱮᱱ ᱢᱤᱥᱨᱟᱭ ᱠᱚ ᱚᱤᱫᱡ ᱩᱱᱠᱩ ᱚᱠᱟ ᱠᱷᱚᱱ ᱡᱟᱦᱟᱸ ᱛᱤᱱᱟᱹᱜ ᱯᱮᱲᱟ ᱠᱚᱵᱚᱱ ᱞᱟᱹᱭ ᱠᱚᱣᱟ ᱡᱮᱢᱚᱱ ᱩᱱᱠᱩ ᱠᱚᱫᱚ ᱡᱚᱛᱚ ᱥᱮᱴᱮᱨᱚᱜ ᱟᱠᱚᱭ ᱵᱟᱭ ᱥᱮᱴᱮᱨ ᱦᱚᱸ ᱱᱤᱡᱮᱨᱟᱜ ᱤᱭᱟᱹ ᱫᱚ ᱞᱟᱹᱭ ᱵᱟᱦᱟ ᱨᱮ ᱱᱮᱣᱛᱟ ᱠᱟᱛᱮ ᱴᱷᱤᱠ ᱴᱷᱟᱠ ᱱᱚᱝᱠᱟ ᱠᱟᱛᱮᱜ ᱵᱟᱦᱟ ᱚᱱᱟ ᱥᱟᱶ ᱛᱮ
ᱦᱮᱸ ᱡᱟᱦᱟᱸ ᱵᱚᱸᱜᱟ ᱵᱩᱨᱩ ᱦᱩᱭᱩᱜᱼᱟ ᱟᱨ ᱵᱚᱸᱜᱟ ᱵᱩᱨᱩ ᱛᱟᱞᱟ ᱛᱮ ᱵᱟᱦᱟ ᱫᱚ ᱦᱩᱭᱩᱜᱼᱟ ᱟᱯᱮ ᱦᱩᱭᱩᱜᱼᱟ?
ᱟᱸᱟᱪᱪᱷᱟ ᱜᱚᱝᱠᱮ ᱱᱚᱣᱟ ᱱᱚᱜ ᱚᱱᱟ ᱛᱟᱞᱮ ᱟᱹᱞᱤᱧ ᱢᱤᱫᱴᱤᱡ ᱦᱩᱰᱤᱧ ᱥᱟᱸᱦᱤᱡ ᱱᱟᱥᱮᱱᱟᱜ ᱞᱟᱹᱭ ᱟᱵᱮᱱ ᱴᱷᱮᱡ ᱠᱩᱞᱤᱧ ᱫᱚᱦᱚᱭᱫᱟ?
ᱞᱟᱹᱭ ᱵᱤᱱ
ᱦᱩᱰᱤᱧ ᱥᱟᱺᱦᱤᱡ ᱦᱮᱸ ᱮ ᱠᱟᱹᱴᱤᱡ ᱞᱤᱧ ᱵᱟᱰᱟᱭ ᱡᱚᱝ ᱠᱟᱱᱟ ᱟᱹᱞᱤᱧ ᱦᱚᱸ ᱚᱱᱠᱟ ᱜᱮ ᱠᱟᱹᱴᱤᱡ ᱤᱧ ᱪᱮᱥᱴᱟᱭ ᱫᱟ ᱦᱟᱸᱜ ᱢᱟᱱᱮᱼᱼ ᱱᱚᱜᱼᱚᱭ ᱡᱮ ᱡᱟᱦᱮᱨ ᱨᱮ ᱢᱟᱦᱟ ᱦᱟᱸᱜ ᱚᱝᱠᱟ ᱢᱟ ᱥᱟᱹᱲᱤᱢ ᱠᱚᱵᱚᱱ ᱫᱟᱵ ᱫᱟᱛᱚᱼᱼ ᱟᱫᱚ ᱚᱸᱰᱮ ᱦᱳᱭ ᱛᱚ ᱟᱹᱞᱤᱧᱟᱜ ᱡᱟᱦᱟᱸ ᱛᱤᱱᱟᱹᱜ ᱵᱩᱡᱟᱹᱣ ᱫᱚ ᱚᱸᱰᱮ ᱫᱚ ᱦᱟᱸᱜ ᱩᱱᱠᱩ ᱰᱟᱹᱝᱜᱩᱣᱟᱹ ᱠᱚᱲᱟ ᱠᱚ ᱫᱟᱵ ᱪᱚ ᱠᱚᱣᱟ᱾
ᱩᱸ ᱚᱱᱟ ᱦᱚᱸ ᱴᱷᱤᱠ ᱚᱝᱠᱟ ᱠᱟᱱ ᱜᱮᱭᱟ᱾
ᱦᱮᱸ ᱢᱟᱱᱮ ᱦᱮᱸ ᱚᱱᱟ ᱠᱚᱫᱚ ᱦᱟᱸᱜ ᱢᱟᱱᱮ ᱦᱮᱸ ᱟᱹᱞᱤᱧᱟᱜ ᱵᱩᱡᱷᱟᱹᱣ ᱫᱚ ᱡᱟᱦᱮᱨ ᱛᱷᱟᱱ ᱫᱚ ᱦᱟᱸᱜ ᱚᱝᱠᱟ ᱫᱚ ᱦᱟᱸᱜ ᱟᱵᱚᱣᱟᱜ ᱫᱚ ᱢᱟᱱᱮ ᱯᱚᱵᱤᱛᱨᱚ ᱡᱤᱱᱤᱥ ᱠᱟᱱᱟ ᱢᱟᱱᱮ ᱥᱟᱯᱷᱟ ᱥᱩᱛᱨᱚ ᱡᱤᱱᱤᱥ ᱠᱟᱱᱟ᱾
ᱦᱩᱸ
ᱮᱸᱜ ᱟᱫᱚ ᱦᱮᱸ ᱟᱫᱚ ᱦᱳᱭᱛᱳ ᱢᱟᱱᱮ ᱮᱨᱟ ᱩᱨᱩᱣᱟᱱ ᱠᱚᱫᱚ ᱥᱮ ᱡᱟᱦᱟᱸᱭ ᱠᱚᱨᱮᱱ ᱵᱟᱯ ᱵᱟᱦᱩ ᱠᱩᱫ ᱢᱮᱱᱟᱜ ᱠᱩ ᱩᱱᱠᱩ ᱫᱚ ᱚᱝᱠᱟ ᱫᱚᱠᱩ ᱪᱷᱩᱸᱛ ᱧᱚᱜ ᱠᱚᱣᱟ ᱟᱹᱞᱤᱧᱟᱜ ᱵᱩᱡᱽ ᱨᱮᱫᱚ ᱦᱮᱸ ᱟᱫᱚ ᱩᱱᱠᱩ ᱠᱚᱫᱚ ᱦᱮᱸ ᱦᱮᱸᱜᱼᱼ ᱦᱮᱸ ᱟᱫᱚ ᱚᱱᱟᱛᱮ ᱩᱱᱠᱩ ᱚᱱᱟ ᱠᱚᱫᱚ ᱰᱟᱹᱧᱣᱟᱹ ᱠᱚᱲᱟ ᱠᱚ ᱛᱟᱵᱟᱣᱟ ᱠᱤᱱᱛᱩ ᱟᱹᱞᱤᱧ ᱯᱨᱟᱭ ᱡᱟᱭᱜᱟ ᱨᱮᱞᱤᱧ ᱧᱮᱞ ᱠᱟᱫᱟ ᱡᱮ ᱰᱟᱹᱧᱣᱟᱹᱠᱼᱼ ᱠᱩᱲᱟᱹ ᱫᱚ ᱦᱟᱸᱜ ᱵᱟᱝ ᱠᱚ ᱫᱟᱵ ᱮ ᱛᱟᱵᱚᱣᱟ ᱫᱟᱵ ᱵᱮ ᱚᱝᱠᱟ ᱫᱚ ᱟᱵᱩ ᱥᱚᱸᱛᱮᱜ ᱮᱴᱟᱜ ᱠᱚᱲᱟ ᱠᱚᱦᱚᱸ ᱠᱚ ᱛᱟᱵ ᱜᱚᱫ ᱫᱟ ᱠᱟᱹᱢᱤ ᱠᱚ᱾
ᱦᱩᱸ ᱚᱱᱟ ᱠᱚ ᱠᱟᱹᱴᱤᱡ ᱟᱵᱚᱣᱟᱜ ᱥᱮᱫᱟᱭᱟᱜ ᱰᱚᱦᱚ ᱩᱪᱤᱛ ᱠᱟᱱᱟ ᱚᱱᱟ ᱠᱚᱫᱚ ᱴᱷᱤᱠ ᱠᱟᱛᱷᱟ ᱠᱟᱱᱟ ᱡᱮ ᱟᱵᱚ ᱨᱮᱱ ᱰᱟᱹᱜᱩᱣᱟᱹ ᱠᱚᱲᱟ ᱜᱤᱫᱟᱹᱨ ᱠᱚ ᱱᱩᱠᱩ ᱠᱚᱣᱟᱜ ᱢᱟᱱᱮ ᱚᱱᱟ ᱟᱵᱚᱣᱟᱱ ᱚᱲᱟᱜ ᱨᱮᱫᱚ ᱟᱭᱢᱟ ᱢᱮᱱᱟᱜ ᱵᱚᱱᱟ ᱥᱮ ᱛᱚ ᱥᱚᱢᱚᱭ ᱠᱟᱛᱮ ᱥᱚᱸᱜᱮᱛᱮ ᱟᱹᱭᱠᱟᱹᱣᱟ ᱟᱵᱚᱨᱮᱱᱼᱼ ᱫᱚ ᱢᱟᱹᱡᱷᱤ ᱢᱟᱹᱡᱷᱤ ᱠᱚ ᱟᱭᱩᱹᱨ ᱛᱮ ᱚᱱᱟ ᱠᱚ ᱠᱟᱹᱢᱤᱭᱟ
ᱦᱩᱸᱻ
ᱦᱩᱥᱮ ᱵᱟᱝ ᱟᱫᱚ ᱚᱱᱠᱟ ᱫᱚ ᱡᱟᱦᱟᱸ ᱠᱚᱫ ᱯᱟᱨᱚᱢ ᱠᱟᱜ ᱚᱱᱟ ᱫᱚ ᱵᱟᱭ ᱚᱱᱟ ᱫᱚ ᱪᱮᱫ ᱞᱮᱠᱟ ᱴᱷᱤᱠ ᱥᱮ ᱵᱟᱹᱲᱤᱡᱼᱼ
ᱦᱩᱸ ᱟᱞᱤᱧ ᱦᱚᱸ ᱛᱚ ᱚᱱᱟ ᱦᱚᱛᱮᱡ ᱛᱮᱜᱮ ᱟᱵᱮᱱ ᱴᱷᱮᱱ ᱱᱟᱥᱮ ᱱᱟᱜ ᱦᱩᱰᱤᱧᱚᱜ
ᱟ ᱚᱱᱟ ᱟᱹᱞᱤᱧ ᱫᱚᱞᱤᱧ ᱢᱮᱱᱟ ᱥᱮᱫᱟᱭᱟᱜ ᱚᱱᱟ ᱫᱚ ᱢᱮᱱᱟᱜ ᱜᱮᱭᱟ ᱚᱱᱠᱟᱼᱼ ᱚᱱᱟ ᱫᱚ ᱫᱚᱦᱚ ᱤᱫᱤ ᱦᱩᱭᱩᱜᱼᱟ ᱱᱤᱭᱚᱢ
ᱦᱮᱸ ᱟᱨ ᱱᱤᱛᱚᱜ ᱟᱞᱮ ᱥᱮᱱᱟᱜ ᱵᱟᱦᱟ ᱦᱮᱸ ᱱᱤᱛᱚᱜ ᱟᱞᱮ ᱚ ᱱᱟᱜ ᱵᱟᱦᱟ ᱞᱟᱹᱭ ᱞᱮᱠᱷᱟᱱ ᱫᱚ ᱟᱞᱮ ᱥᱮᱱ ᱫᱚ ᱦᱟᱸᱜ ᱚᱱᱮ ᱡᱟᱠ ᱡᱟᱦᱟᱸ ᱞᱮᱠᱟ ᱟᱵᱚᱣᱟᱜ ᱦᱟᱯᱲᱟᱢ ᱠᱚ ᱢᱮᱱᱟᱜᱼᱟ ᱚᱱᱠᱟ ᱚᱱᱮ ᱥᱚᱦᱨᱟᱭ ᱞᱮᱧ ᱞᱟᱹᱭ ᱠᱮᱜ ᱞᱮᱠᱟ ᱠᱤᱪᱷᱩ ᱦᱳᱭᱛᱳ ᱚᱸᱜ ᱚᱱᱠᱟ ᱵᱟᱝ ᱦᱩᱭᱩᱜ ᱠᱟᱱ ᱨᱮᱦᱚᱸ ᱡᱟᱦᱟᱸ ᱛᱤᱱᱟᱹᱜ ᱫᱤᱱ ᱞᱮ ᱠᱚᱨᱟᱣ ᱮᱫᱟ ᱢᱮᱱᱠᱷᱟᱱ ᱚᱱᱟ ᱫᱚ ᱟᱰᱤ ᱡᱟᱠ ᱡᱚᱢᱚᱠ ᱜᱮᱞᱮ ᱦᱩᱭ ᱦᱚᱪᱚᱭ ᱫᱟ ᱦᱟᱸᱜ ᱟᱫᱚ ᱚᱱᱮ ᱡᱟᱠ ᱡᱟᱠ ᱡᱟᱸᱦᱟ ᱞᱮᱠᱟ ᱥᱤᱥᱴᱮᱢ ᱠᱚ ᱥᱮ ᱟᱵᱚᱣᱟᱜ ᱱᱤᱹᱭᱚᱢ ᱯᱷᱤᱭᱚᱢ ᱠᱚ ᱢᱮᱱᱟᱜ ᱛᱟᱵᱚᱱᱟ ᱦᱟᱸᱜ
ᱯᱷᱩ-ᱢᱩᱸᱻ ᱾
ᱚᱱᱠᱟ ᱜᱮᱞᱮ ᱠᱚᱨᱟᱣ ᱫᱟ ᱦᱟᱯᱲᱟᱢ ᱠᱚ ᱡᱟᱦᱟ ᱞᱮᱠᱟ ᱠᱚ ᱫᱚᱦᱚ ᱟᱹᱜᱩ ᱠᱟᱫᱟ ᱦᱟᱸᱜ ᱴᱷᱟᱭ ᱥᱟᱶ ᱚᱸᱰᱮ ᱡᱟᱦᱮᱨ ᱨᱮ ᱚᱸᱰᱮ ᱮᱱᱮᱡ ᱛᱩᱢᱫᱟᱹᱜ ᱴᱟᱢᱟᱠ ᱠᱚ ᱟᱛᱮ ᱮᱱᱮᱡ ᱥᱮᱹᱨᱮᱹᱧ ᱦᱩᱭᱩᱜᱼᱟ ᱥᱟᱶᱛᱮ ᱡᱚᱛᱚ ᱜᱮ ᱚᱜᱠᱟ ᱡᱟᱦᱟᱸᱭ ᱚᱱᱠᱟ ᱯᱮᱱ ᱯᱷᱮᱱ ᱠᱟᱛᱮᱜ ᱫᱚ ᱦᱟᱸᱜ ᱚᱸᱰᱮ ᱫᱚ ᱦᱟᱸᱜ ᱵᱟᱨᱞᱟ ᱵᱟᱝᱞᱮ ᱥᱮᱱ ᱦᱚᱪᱚ ᱟᱠ ᱠᱟᱱᱟ ᱦᱟᱸᱜ ᱦᱩᱸ, ᱴᱷᱚᱜ, ᱡᱟᱠ ᱫᱷᱩᱛᱤ ᱞᱩᱜᱽᱲᱤᱡ ᱠᱚ ᱟᱛᱮᱜ ᱜᱮ ᱦᱟᱸᱜ ᱞᱮ ᱥᱮᱴᱮᱨᱚᱜ ᱠᱟᱱᱟ ᱡᱚᱛᱚ ᱠᱚᱜᱮ ᱾ ᱛᱷᱳᱦ, ᱛᱟᱹᱶ ᱤᱱᱟᱹ ᱵᱷᱤᱛᱤᱨ ᱨᱮ ᱥᱮᱱᱚᱜ ᱠᱟᱱ ᱜᱮᱭᱟᱠᱚ ᱠᱤᱪᱷᱩ ᱫᱚ ᱦᱚᱭᱛᱚ ᱦᱟᱱᱰᱨᱮᱹᱰ ᱯᱟᱨᱥᱮᱱ ᱨᱮ ᱢᱟᱱᱮ ᱱᱟᱭᱤᱱᱴᱤ ᱯᱷᱟᱭᱤᱵ ᱯᱟᱨᱥᱮᱱ ᱫᱚ ᱾ ᱢᱟᱱᱮ ᱡᱟᱠ ᱟᱵᱚᱣᱟᱜ ᱡᱟᱦᱟᱸ ᱟᱵᱚᱣᱟᱜ ᱥᱟᱱᱛᱟᱞᱤ ᱟᱜ ᱴᱨᱮᱰᱤᱥᱚᱱᱟᱞ ᱡᱟᱦᱟᱸ ᱰᱨᱮᱹᱥ ᱵᱚᱱ ᱢᱮᱛᱟᱣᱟᱜ ᱠᱟᱱᱟ ᱫᱤᱠᱩ ᱢᱟᱪᱮᱛ ᱦᱮᱸ ᱡᱟᱦᱟᱸ ᱟᱵᱚᱣᱟᱜ ᱢᱮᱱᱟᱜ ᱛᱟᱵᱚᱱ ᱡᱟᱠ ᱫᱷᱩᱛᱤ ᱥᱮ ᱚᱝᱠᱟ ᱥᱟᱹᱲᱤ ᱞᱩᱜᱽᱲᱤᱡ ᱥᱟᱶᱛᱮ ᱡᱟᱦᱟᱸᱭ ᱠᱚᱫᱚ ᱚᱝᱠᱟ ᱥᱮᱴᱮᱨᱚᱜ ᱠᱟᱱ ᱜᱮᱭᱟ ᱠᱚ ᱵᱟᱡᱟᱨ ᱠᱷᱚᱡ ᱦᱚᱭᱛᱳ ᱩᱱᱠᱩ ᱠᱚ ᱧᱮᱧᱮᱞ ᱡᱚᱝ ᱩᱱᱠᱩ ᱦᱚᱛᱳ ᱯᱮᱱᱴ ᱥᱟᱨᱴ ᱠᱚ ᱦᱚᱨᱚᱜ ᱟᱹᱜᱩᱭᱮᱜ ᱜᱮᱭᱟ ᱾
ᱦᱩᱸᱦ
ᱦᱩᱸᱦ ᱠᱤᱱᱛᱩ ᱚᱸᱰᱮ ᱡᱟᱠ ᱡᱟᱦᱟᱸ ᱛᱤᱱᱟᱹᱜ ᱠᱚ ᱥᱮᱴᱮᱨᱚᱜᱼᱟ ᱚᱸᱰᱮ ᱠᱤᱪᱷᱩ ᱚᱸᱰᱮ ᱮᱱᱮᱡ ᱥᱮᱹᱨᱮᱹᱧ ᱦᱚᱸ ᱦᱩᱭᱩᱜᱼᱟ ᱤᱱᱟᱹ ᱥᱟᱶᱛᱮ ᱡᱚᱢᱼᱧᱩ ᱠᱚᱦᱚᱸ ᱚᱸᱰᱮ ᱠᱤᱪᱷᱩ ᱞᱮ ᱵᱮᱵᱚᱥᱛᱷᱟ ᱧᱚᱜᱟ ᱦᱟᱸᱜ ᱾
ᱦᱳᱭ, ᱚᱱᱟᱛᱚ ᱛᱟᱦᱮᱱ ᱜᱮᱭᱟ ᱟᱵᱚᱣᱟᱜ ᱥᱚᱲᱮ ᱵᱟ ᱞᱩᱪᱤ ᱾
ᱦᱮᱸ ᱥᱚᱲᱮ ᱦᱩᱭᱩᱜᱼᱟ ᱩᱱᱟᱹᱜ ᱦᱟᱸ ᱮᱴᱟᱜ ᱠᱤᱪᱷᱩ ᱡᱚᱢᱼ ᱧᱩ ᱫᱚ ᱵᱟᱝ ᱛᱟᱦᱮᱱ ᱠᱟᱱ ᱨᱮᱦᱚᱸ ᱚᱱᱟ ᱦᱟᱸᱜ ᱥᱚᱲᱮ ᱦᱟᱸᱜ ᱛᱟᱦᱮᱱ ᱠᱟᱱᱟ᱾
ᱥᱚᱲᱮᱹ ᱛᱟᱦᱮᱱ ᱛᱟᱵᱚᱱᱟᱜ ᱥᱚᱲᱮᱹ
ᱦᱩᱸ -ᱦᱩᱸ ᱦᱩᱸ, ᱟᱵᱚ ᱛᱚ ᱦᱟᱸᱜ ᱫᱤᱠᱩ ᱠᱩ ᱞᱮᱠᱟ ᱫᱚ ᱦᱟᱸᱜ ᱡᱟᱦᱟᱱᱟᱜ ᱤᱭᱟᱹ ᱞᱟᱹᱰᱩ ᱢᱤᱴᱷᱟᱹᱭ ᱟᱛᱮᱫ ᱫᱚ ᱦᱟᱸᱜ ᱵᱷᱳᱜᱽ ᱠᱚᱫᱚ ᱵᱟᱵᱚᱱ ᱵᱮᱱᱟᱣ ᱫᱟᱲᱮᱭᱟᱜᱼᱟ ᱟᱵᱚ ᱫᱚ ᱡᱟᱠ ᱚᱱᱟ ᱦᱟᱸᱜ ᱩᱱᱠᱩ ᱡᱟᱦᱟᱸᱭ ᱥᱤᱢ ᱠᱚᱵᱚᱱ ᱵᱮᱭᱟᱸᱣ ᱵᱚᱸᱜᱟᱭᱮᱜ ᱠᱚ ᱩᱱᱠᱩ ᱠᱚᱣᱟᱜ ᱵᱷᱳᱜᱽ ᱠᱚ ᱚᱱᱟ ᱥᱳᱚᱲᱮ ᱫᱚ ᱦᱟᱸᱜ ᱵᱷᱳᱜᱽ ᱦᱤᱥᱟᱹᱵ ᱛᱮᱵᱚᱱ ᱵᱮᱵᱚᱦᱟᱨᱟ ᱥᱟᱸᱛ ᱛᱮ ᱟᱨ ᱠᱤᱪᱷᱩ ᱟᱨᱚ ᱦᱟᱸᱜ ᱚᱱᱟ ᱥᱟᱶᱛᱮ ᱟᱹᱞᱩ ᱫᱟᱹᱞ ᱚᱱᱟ ᱠᱚᱫᱚ ᱦᱟᱸᱜ ᱡᱟᱦᱮᱨ ᱵᱷᱤᱛᱤᱨ ᱨᱮ ᱫᱚ ᱵᱟᱝ ᱩᱛᱩ ᱫᱚ ᱠᱟᱹ ᱤᱭᱟᱹ ᱵᱟᱝ ᱥᱚᱲᱮᱹ ᱚᱱᱟ ᱠᱚᱫᱚ ᱵᱟᱭᱨᱮᱹ ᱨᱮᱜᱮ ᱡᱟᱦᱮᱨ ᱠᱷᱳᱡ ᱥᱚᱲᱮᱹᱜᱼᱟ ᱦᱟᱸᱜ ᱾
ᱦᱩᱦ
ᱦᱩᱸ ᱚᱱᱟ ᱠᱚ ᱚ ᱟᱛᱮ ᱦᱟᱸᱜ ᱯ-ᱪ-ᱚᱜ, ᱠᱟ ᱡᱚᱢ ᱵᱟᱲᱟ ᱠᱟ ᱠᱟᱛᱮᱜ ᱦᱟᱸᱜ ᱚᱱᱟ ᱡᱚᱢ ᱡᱤᱵᱤ ᱵᱟᱲᱟ ᱠᱟᱛᱮᱜ ᱚᱱᱟ ᱠᱚᱨᱮ ᱮᱱᱮᱡ ᱥᱮᱹᱨᱮᱹᱧ ᱵᱟᱲᱟ ᱠᱟᱛᱮᱜ ᱥᱟᱶᱛᱮ ᱟᱨ ᱩᱱᱤ ᱦᱟᱸᱜ ᱡᱟᱠ ᱱᱟᱭᱠᱮᱹᱷ ᱱᱟᱭᱠᱮᱹ ᱦᱟᱲᱟᱢ ᱛᱩᱢᱫᱟᱹᱜ ᱨᱩ ᱠᱳ ᱛᱩᱢᱫᱟᱹᱜ ᱨᱩ ᱠᱚ ᱚᱱᱟ ᱴᱟᱢᱟᱠ ᱛᱩᱢᱫᱟᱹᱜ ᱠᱚ ᱟᱛᱮᱜ ᱩᱱᱤ ᱚᱱᱠᱟ ᱟᱨᱚ ᱚᱲᱟᱜ ᱥᱮᱴᱮᱨ ᱦᱚᱴᱚ ᱠᱟᱭ ᱡᱟᱦᱟᱸ ᱞᱮᱠᱟ ᱤᱫᱤ ᱦᱩᱭᱩᱜ-ᱟ ᱚᱲᱟᱜ ᱠᱷᱚᱡ ᱾
ᱦᱩᱦ
ᱷᱩᱦ ᱾
ᱥᱭᱟᱹᱦᱳᱭᱳᱜ-ᱟ ᱢᱮᱱ ᱠᱮᱫ ᱫᱚ-ᱚ?
ᱯᱚᱲ ᱛᱮ ᱟᱹᱞᱤᱧ ᱦᱚᱸ ᱟᱰᱤ ᱱᱟᱯᱟᱭ ᱞᱤᱧ ᱵᱩᱡᱷᱟᱹᱣ ᱫᱟ ᱦᱮᱸ ᱨᱚᱯᱚᱲ ᱵᱟᱝ ᱪᱟᱵᱟᱜ ᱠᱟᱱᱟ ᱦᱮᱸ ᱜᱟᱯ ᱯᱟᱞᱢᱟᱨᱟᱣ ᱛᱟᱦᱮᱱ ᱠᱟᱱ ᱜᱮᱭᱟ, ᱷᱮ-ᱥᱮᱜ ᱢᱚᱱᱮᱨᱮ ᱠᱤᱪᱷᱩ, ᱦᱮᱸ ᱛᱚ ᱦᱚᱸ ᱯᱚᱞᱚᱢ ᱜᱚᱫᱚᱜ ᱠᱟᱱᱟ ᱚᱠᱛᱚ ᱫᱚ ᱦᱟᱜ ᱵᱟᱭ ᱛᱟᱸᱜᱤ ᱠᱟᱱᱟ ᱟᱨ ᱚᱝᱠᱟ ᱜᱟᱯᱟᱞᱢᱟᱨᱟᱣ ᱛᱟᱦᱮᱱ ᱠᱟᱱ ᱜᱮᱭᱟ ᱟᱨ ᱪᱮᱫ ᱵᱤᱱ ᱞᱟᱹᱭᱟ?
ᱦᱩ ᱦᱩ, ᱚᱱᱠᱟᱜᱮ ᱟᱫᱚ ᱡᱟᱠ ᱾ ᱜᱟᱞᱢᱟᱨᱟᱣ ᱱᱚᱝᱠᱟ ᱜᱮ ᱜᱟᱯᱟᱞᱢᱟᱨᱟᱣ ᱦᱩᱭᱩᱜᱼᱟ᱾ ᱱᱤᱛᱟᱜ ᱚᱠᱛᱚ ᱫᱚ ᱱᱤᱝᱠᱟᱹ ᱜᱮ ᱡᱚᱦᱟᱨ ᱜᱮ ᱢᱟ᱾ ᱦᱩᱤ ᱮᱱᱛᱟᱞᱟᱝ-ᱟ ᱦᱮᱸ᱾
ᱦᱮᱸ ᱦᱮᱸ ᱦᱮᱸ ᱡᱚᱦᱟᱨ ᱢᱮᱱᱛᱮᱜᱮ ᱦᱟᱸᱜ ᱢᱩᱪᱟᱹᱫ ᱨᱮᱱᱟᱜ ᱞᱟᱝ ᱠᱩᱨᱩᱢᱩᱴᱩᱭᱟ᱾